ᱡᱚᱦᱟᱨ ᱜᱮ
ᱦᱳᱭ ᱜᱚᱝᱠᱮ ᱡᱚᱦᱟᱨ ᱜᱮ ᱦᱳᱭ ᱦᱳᱭ
ᱦᱳᱭ ᱡᱮᱛᱚᱜ ᱡᱟᱦᱟᱸ ᱞᱮᱠᱟ ᱡᱮᱛᱚᱜ ᱢᱮᱱ ᱞᱮᱠᱷᱟᱢ ᱟᱵᱚᱣᱟᱜ ᱚᱞᱚᱜ ᱯᱟᱲᱦᱟᱜ ᱨᱮ ᱟᱹᱰᱤ ᱠᱚᱢᱡᱳᱨ ᱛᱚ ᱚᱠᱟ ᱞᱮᱠᱟᱛᱮ ᱤᱱᱟᱹᱜ ᱠᱚᱢ ᱡᱳᱨ ᱢᱤᱫᱴᱟᱹᱝ ᱥᱩᱢᱩᱝ ᱢᱮᱱ ᱞᱮᱠᱷᱟᱱ ᱫᱚ
ᱦᱳᱭ ᱦᱳᱭ ᱟᱹᱞᱤᱧ ᱫᱚ ᱱᱚᱣᱟ ᱟᱵᱚᱣᱟᱜ ᱠᱚᱢᱡᱳᱨ ᱥᱮ ᱟᱵᱚ ᱥᱟᱱᱛᱟᱲ ᱥᱚᱢᱟᱡᱽ ᱨᱮ ᱚᱞᱚᱜ ᱯᱟᱲᱦᱟᱜ ᱠᱚᱢᱡᱳᱨ ᱠᱷᱟᱹ ᱛᱤᱨ ᱫᱚ ᱱᱚᱣᱟ ᱜᱮᱞᱤᱧ ᱢᱮᱱ ᱠᱮ-ᱟ ᱡᱮ ᱟᱵᱚ ᱥᱟᱱᱛᱟᱲ ᱥᱚᱢᱟᱡᱽ ᱨᱮᱱ ᱦᱚᱲ ᱫᱚ ᱛᱷᱚᱲᱟ ᱠᱟᱹᱴᱤᱡ ᱨᱮᱸᱜᱮᱡ ᱱᱟᱪᱟᱨ ᱨᱮᱱ ᱢᱮᱱᱟᱜ ᱵᱚᱱᱟ ᱟᱨ ᱨᱮᱜᱮᱡ ᱱᱟᱪᱟᱨ ᱠᱷᱟᱹ ᱛᱤᱨ ᱛᱮ ᱚᱞᱚᱜ ᱯᱟᱲᱦᱟᱜ ᱫᱚ ᱜᱤᱫᱽᱨᱟᱹ ᱠᱩ ᱵᱟᱵᱩᱱ ᱯᱟᱲᱦᱟᱣ ᱚᱞ ᱯᱟᱲᱦᱟᱣ ᱚᱪᱩ ᱫᱟᱲᱮ ᱠᱟᱣᱟᱫ ᱠᱚᱣᱟ ᱟᱨ ᱤᱱᱟᱹ ᱛᱟᱭᱱᱚᱢ ᱞᱤᱧ ᱢᱮᱱ ᱠᱮᱭᱟ ᱜᱳ ᱟᱵᱚᱨᱮᱱ ᱜᱟᱨᱡᱮᱱ ᱥᱮ ᱡᱟᱦᱟᱸᱭ ᱜᱚᱜᱚ ᱵᱟᱵᱟ ᱠᱚ ᱦᱩᱭᱩᱜ ᱠᱟᱱ ᱩᱱᱠᱩ ᱠᱚ ᱛᱷᱚᱲᱟ ᱜᱟᱱ ᱛᱷᱚᱲᱟ ᱦᱟᱺᱰᱤ ᱯᱟᱹᱣᱨᱟᱹ ᱧᱩ ᱛᱮ ᱛᱷᱚᱲᱟ ᱜᱟᱱ ᱠᱚ ᱛᱟᱭᱱᱚᱢ ᱧᱚᱜ ᱠᱟᱱᱟ ᱩᱱᱠᱩ ᱟᱜ ᱦᱩᱫᱤᱥ ᱵᱩᱫᱤᱥ ᱵᱟᱝ ᱠᱩᱞᱟᱹᱜ ᱠᱟᱱᱟ ᱟᱨ ᱚᱱᱟ ᱠᱚ ᱪᱮᱠᱟ ᱞᱮᱠᱟ ᱛᱮᱜᱮ ᱟᱵᱩ ᱫᱚ ᱵᱟᱵᱩᱱ ᱯᱟᱲᱦᱟᱣ ᱫᱟᱲᱤ ᱠᱟᱣᱫᱟ ᱟᱨ ᱱᱚᱜ-ᱚᱭ ᱱᱤᱛ ᱫᱷᱟᱹᱵᱤᱡ ᱨᱮᱦᱚᱸ ᱟᱵᱚ ᱥᱟᱱᱛᱟᱞ ᱥᱚᱢᱟᱡᱽ ᱫᱚ ᱠᱚᱢ ᱦᱟᱛᱟᱲ ᱜᱮᱭᱟ ᱜᱮᱛᱟ ᱵᱚᱱᱟ᱾
ᱮᱠᱟᱞ ᱢᱮᱴᱮᱡ ᱠᱟᱛᱷᱟ ᱵᱮᱱ ᱞᱟᱹᱭ ᱩᱪᱚ ᱠᱮᱫᱟ ᱱᱚᱰᱮ ᱨᱮᱸᱜᱮᱡ ᱢᱮᱱ ᱞᱮᱠᱷᱟᱡ ᱫᱚ ᱨᱮᱸᱜᱮᱡ ᱫᱚ ᱡᱚᱛᱚ ᱡᱟᱹᱛ ᱨᱮᱜᱮ ᱨᱮᱸᱜᱮᱡ ᱫᱚ ᱢᱮᱱᱟᱜ ᱛᱟᱵᱚᱱ ᱜᱮᱭᱟ ᱵᱟᱝ ᱫᱚ ᱵᱟᱝ ᱢᱮᱱᱠᱷᱟᱱ ᱱᱚᱰᱮ ᱟᱵᱩᱣᱟᱜ ᱦᱚᱛᱚ ᱦᱟᱥᱟ ᱡᱟᱭᱜᱟ ᱡᱚᱢᱤ ᱢᱮᱱᱟᱜ ᱛᱟᱵᱚᱱ ᱜᱮᱭᱟ ᱢᱮᱱᱠᱷᱟᱱ ᱨᱮᱸᱜᱮᱡ ᱫᱚ ᱥᱟᱱᱟᱢ ᱡᱟᱭ ᱜᱟ ᱨᱮᱜᱮ ᱥᱟᱱᱟᱢ ᱡᱟᱹᱛ ᱨᱮᱜᱮ ᱨᱮᱸᱜᱮᱡ ᱢᱟ ᱢᱮᱱᱟᱜ ᱛᱟᱵᱚᱱ ᱜᱮ ᱛᱚᱵᱮ ᱛᱚᱵᱮ ᱠᱷᱟᱱ ᱟᱵᱚ ᱱᱚᱰᱮ ᱵᱮᱵᱚᱦᱟᱨ ᱵᱟᱝᱵᱚ ᱵᱟᱲᱟᱭ ᱠᱟᱱᱟ᱾ ᱵᱮᱵᱚᱦᱟᱨ ᱵᱟᱝᱵᱚ ᱵᱟᱰᱟᱭ ᱠᱟᱱ ᱠᱷᱟᱡ ᱴᱟᱠᱟ ᱯᱚᱭᱥᱟ ᱮᱠᱟᱞ ᱵᱮᱵᱚᱦᱟᱨ ᱵᱟᱝᱵᱚᱱ ᱵᱟᱰᱟᱭ ᱠᱟᱱ ᱠᱷᱟᱹᱛᱤᱨ ᱛᱮ ᱯᱚᱭᱥᱟ ᱴᱟ ᱠᱟ ᱟᱵᱚ ᱛᱟᱞᱟᱨᱮ ᱵᱟᱝ ᱟᱨᱡᱟᱜ ᱠᱟᱱᱟ ᱛᱚᱵᱮ ᱯᱚᱭᱥᱟ ᱴᱟᱠᱟ ᱵᱟᱝ ᱟᱨᱡᱟᱜ ᱠᱟᱱ ᱠᱷᱟᱡ ᱜᱤᱫᱽᱨᱟᱹ ᱠᱩ ᱵᱮᱥ ᱵᱟᱠᱚ ᱵᱷᱟᱜᱮ ᱵᱟᱠᱚ ᱯᱟᱲᱦᱟᱣ ᱫᱟᱲᱭᱟᱜ ᱠᱟᱱᱟ ᱵᱟᱠᱚ ᱯᱟᱲᱦᱟᱣ ᱫᱟᱲᱮᱜ ᱠᱟᱱ ᱠᱷᱟᱡ ᱱᱤᱛᱚ ᱟᱜ ᱢᱟ ᱴᱮᱠᱱᱤᱠᱮᱞ ᱫᱤᱱ ᱠᱟᱱᱟ ᱱᱤᱛᱚᱜ ᱡᱟᱹᱥᱛᱤ ᱜᱮᱢ ᱢᱮ ᱮᱱᱠᱷᱟᱡ ᱢᱳᱵᱟᱭᱤᱞ ᱨᱮᱜᱮ ᱱᱤᱛᱚᱜ ᱪᱟᱯᱟ ᱢᱮᱱᱟᱜ ᱠᱚᱛᱟ ᱵᱚᱱᱟ ᱟᱵᱚ ᱠᱚᱨᱮᱱ ᱯᱟᱹᱴᱷᱩᱣᱟᱹ ᱠᱩᱲᱟ ᱠᱚᱲᱤ᱾ ᱚᱱᱟ ᱠᱟᱨᱚᱱ ᱛᱮ ᱱᱤᱛᱚᱜ ᱟᱵᱚ ᱫᱚ ᱞᱟᱛᱟᱨ ᱥᱮᱫ ᱜᱮᱵᱚᱱ ᱚᱨ ᱪᱟᱞᱟᱜ ᱠᱟᱱᱟ᱾ ᱫᱚᱥᱨᱟ ᱠᱟᱛᱷᱟ ᱦᱩᱭᱱᱟ ᱱᱤᱛᱚᱜ ᱡᱟᱦᱟᱸ ᱛᱤᱱᱟᱹᱜ ᱜᱮ ᱢᱮᱫᱴᱮᱝ ᱜᱷᱟᱨᱚᱸᱡ ᱨᱮᱱ ᱵᱤᱴᱷᱟᱹ ᱠᱚᱲᱟ ᱠᱩᱲᱤ ᱡᱩᱫᱤ ᱢᱤᱫ ᱢᱤᱫ ᱜᱷᱟᱨᱚᱸᱡᱽ ᱨᱮ ᱠᱚᱲᱟ ᱥᱮ ᱟᱨ ᱵᱟᱝ ᱠᱩᱲᱤ ᱜᱮᱢ ᱢᱮᱱ ᱱᱚᱰᱮ ᱵᱷᱟᱜᱮ ᱯᱟᱨ ᱯᱟᱨᱥᱮᱱᱴᱮᱥ ᱟᱛᱮᱜ ᱢᱤᱫ ᱢᱮᱴᱨᱤᱠ ᱟᱨ ᱵᱟᱝ ᱦᱟᱭᱟᱨ ᱥᱮᱠᱮᱱᱰᱟᱨᱤ ᱟᱨ ᱵᱟᱝ ᱵᱤᱭᱮ ᱠᱚᱢᱯᱤᱞᱤᱴ ᱠᱟᱫᱟ ᱵᱷᱟᱜᱮ ᱯᱟᱨᱥᱮᱱᱮᱥ ᱟᱛᱮᱜ ᱢᱮᱱᱠᱷᱟᱱ ᱱᱩᱠᱩᱣᱟᱜ ᱜᱷᱟᱨᱚᱧᱡᱽ ᱨᱮᱭᱟᱜ ᱯᱚᱨᱤᱥᱛᱷᱤᱛᱤ ᱢᱮᱱ ᱠᱷᱟᱡ ᱠᱤᱪᱷᱩ ᱵᱟᱹᱲᱤᱡ ᱧᱚᱜ ᱜᱮᱭᱟ ᱢᱮᱱᱠᱷᱟᱱ ᱱᱚᱣᱟ ᱛᱟᱞᱟ ᱨᱮᱦᱚᱸ ᱟᱵᱚ ᱥᱚᱢᱟᱡᱽ ᱨᱮᱱ ᱦᱚᱲ ᱵᱟᱠᱚ ᱜᱚᱲᱚ ᱵᱚ ᱠᱟᱱᱟ ᱱᱚᱣᱟ ᱢᱤᱫᱴᱮᱝ ᱟᱵᱚᱣᱟᱜ ᱢᱤᱫ ᱢᱟᱨᱟᱝ ᱥᱚᱢᱚᱥᱥᱟ ᱠᱟᱱ ᱜᱮᱭᱟ ᱛᱚ ᱟᱵᱚ ᱛᱟᱞᱟᱨᱮ ᱟᱵᱩ ᱥᱚᱢᱟᱡᱽ ᱛᱟᱞᱟᱨᱮ ᱤᱭᱟᱹ ᱜᱚᱲᱚ ᱵᱟᱹᱱᱩᱜ ᱟᱠᱟᱫᱟ᱾
ᱚᱱᱟ ᱠᱚ ᱵᱚᱥᱛᱩ ᱠᱚᱦᱚᱸ ᱚᱲᱟᱜ ᱟᱨ ᱠᱟᱹᱴᱤᱡ ᱜᱤᱫᱽᱨᱟᱹ ᱡᱟᱦᱟᱸᱭ ᱯᱟᱲᱦᱟᱜ ᱜᱤᱫᱽᱨᱟᱹᱼᱼ ᱚᱠᱚᱭ ᱠᱚᱪᱚᱝ ᱡᱚᱛᱚ ᱦᱚᱲ ᱫᱚ ᱵᱟᱝ ᱢᱤᱫ ᱵᱟᱝ ᱢᱤᱫ ᱥᱚᱢᱟᱱᱼᱼ ᱟᱯᱮ ᱦᱚᱸ ᱵᱟᱠᱩ ᱡᱩᱫᱤ ᱠᱷᱚᱵᱚᱨ ᱼᱼ ᱠᱩ ᱪᱮᱫ ᱠᱚᱦᱚᱸ ᱡᱩᱫᱤ ᱵᱟᱠᱚ ᱧᱟᱢᱟ ᱩᱱᱠᱩ ᱫᱚ ᱵᱟᱠᱚ ᱛᱟᱦᱮᱼᱼ ᱢᱮᱱᱟᱜ ᱭᱮᱭᱟ ᱠᱟ ᱩᱱᱠᱩ ᱫᱚᱼᱼ